ᱦᱮᱸ ᱜᱚᱝᱠᱮ ᱡᱚᱦᱟᱨ ᱜᱮ
ᱦᱮᱸ ᱤᱧ ᱥᱮᱫ ᱠᱷᱚᱡ ᱦᱚᱸ ᱥᱟᱹᱜᱩᱱ ᱥᱮᱛᱟᱜ ᱡᱚᱦᱟᱨ
ᱦᱮᱸ ᱥᱟᱜᱩᱱ ᱥᱮᱛᱟᱜ ᱡᱚᱦᱟᱨ ᱟᱨ
ᱟᱨ ᱛᱚᱵᱮ ᱪᱮᱫ ᱞᱮᱠᱟ ᱱᱟᱯᱟᱭ ᱵᱟᱲᱟ ᱜᱮᱭᱟᱯᱮ ᱡᱚᱛᱚ ᱦᱚᱲ ᱠᱚᱜᱮ
ᱦᱮᱸ ᱦᱮᱸ ᱱᱤᱛ ᱫᱚ ᱦᱟᱸᱜ ᱱᱟᱯᱟᱭ ᱵᱟᱲᱟ ᱜᱮ᱾ ᱟᱫ ᱩᱸᱻ ᱫᱤ ᱫᱤᱥᱚᱢ‌ ᱫᱚ ᱚᱠᱟ ᱨᱮ?
ᱤᱧ ᱫᱚ ᱱᱚᱣᱟ ᱡᱷᱟᱲᱠᱷᱚᱸᱰ ᱨᱮᱭᱟᱜ ᱯᱟᱠᱩᱲ ᱡᱮᱞᱟ ᱠᱷᱚᱱ
ᱟᱪᱪᱷᱟ ᱟᱪᱪᱷᱟ
ᱟᱨ ᱟᱢ ᱫᱚ ᱦᱟᱸᱜ
ᱟᱨ ᱤᱧ ᱫᱚ ᱦᱟᱸᱜ ᱱᱚᱜ-ᱚᱭ ᱵᱮᱝᱜᱚᱞ ᱨᱮᱭᱟᱜ ᱦᱚᱸ ᱵᱟᱸᱠᱩᱲᱟ ᱰᱤᱥᱴᱤᱠ ᱠᱷᱚᱱᱟᱜ
ᱟᱪᱪᱷᱟ ᱟᱪᱪᱷᱟ
ᱟᱜ ᱟ ᱜᱚᱢᱠᱮ ᱢᱤᱫᱴᱮᱱ ᱟᱨ ᱠᱩᱠᱞᱤ ᱞᱤᱧ ᱞᱟᱹᱭ ᱫᱟ ᱡᱮ ᱱᱚᱜ-ᱚᱭ ᱟᱵᱚ ᱡᱟᱦᱟᱸ ᱢᱤᱰᱤᱭᱟᱢ ᱨᱮᱭᱟᱜ ᱮ ᱚᱞᱚᱜ ᱯᱟᱲᱦᱟᱜ ᱤᱫᱤ ᱠᱟᱛᱮᱜ
ᱦᱩᱸ
ᱱᱤᱛᱚᱜ ᱢᱟᱱᱮ ᱚᱠᱟᱞᱮᱠᱟᱱ ᱚᱵᱚᱥᱛᱟ ᱦᱮᱱᱟᱜ ᱟᱠᱟᱫᱟ ᱟᱨᱠᱤ ᱢᱟᱱᱮ ᱟᱵᱚᱨᱮᱱ ᱯᱟᱹᱴᱷᱩᱣᱟᱹ ᱠᱚ ᱥᱮᱪᱮᱫ ᱤᱫᱤ ᱠᱟᱛᱮᱜ ᱟᱨᱠᱤ
ᱮᱠᱟᱞ ᱦᱮᱸ ᱱᱚᱣᱟ ᱫᱚ ᱱᱮᱛᱟᱨ ᱫᱚ ᱦᱟᱸᱜ ᱟᱞᱮ ᱥᱮᱫ ᱫᱚ ᱦᱟᱸᱜ ᱱᱚᱝᱠᱟ ᱥᱟᱱᱛᱟᱲᱤ ᱦᱩᱭᱩᱜ ᱞᱟᱹᱠᱛᱤ ᱠᱟᱱᱟ ᱢᱮᱱᱠᱷᱟᱱ ᱟᱹᱰᱤ ᱠᱚᱢ ᱡᱟᱭᱜᱟ ᱨᱮ ᱱᱚᱝᱠᱟ ᱥᱟᱱᱛᱷᱟᱞᱤ ᱥᱮ ᱚᱞᱪᱤᱠᱤ ᱞᱤᱯᱤ ᱛᱮ ᱦᱟᱸᱜ ᱯᱟᱲᱦᱟᱣ ᱪᱟᱞᱟᱜ ᱠᱟᱱᱟ
ᱟᱪᱪᱷᱟ
ᱮᱦᱚᱵ ᱵᱟᱲᱟ ᱟᱠᱟᱫᱟ ᱠᱚ ᱦᱟᱸᱜ ᱯᱩᱛᱷᱤ ᱠᱚ ᱮᱦᱚᱵ
ᱦᱮᱸ ᱱᱚᱛᱮ ᱠᱚᱞᱮᱡᱽ ᱠᱚ ᱥᱮ ᱯᱤᱡᱤ ᱮᱢᱟᱱ ᱠᱚᱨᱮ ᱫᱚ ᱠᱚ ᱠᱚᱨᱟᱣ ᱮᱫ ᱠᱟᱱ ᱜᱮᱭᱟ ᱦᱟᱸᱜ ᱡᱮᱞᱮᱠᱟ ᱟᱞᱮ ᱥᱮᱫ ᱫᱚ ᱥᱟᱱᱛᱟᱞ ᱯᱚᱨᱜᱟᱱᱟ ᱠᱚᱞᱮᱡᱽ ᱢᱮᱱᱟᱜᱼᱟ ᱚᱱᱟ ᱨᱮᱫᱚ ᱟᱭᱢᱟ ᱯᱟᱹᱴᱷᱩᱣᱟᱹ ᱠᱚ ᱱᱚᱝᱠᱟᱱ ᱥᱟᱱᱛᱟᱲᱤ ᱵᱷᱟᱥᱟ ᱛᱮᱠᱚ ᱯᱟᱲᱦᱟᱜ ᱠᱟᱱᱟ ᱥᱮ ᱥᱟᱱᱛᱟᱲᱤ ᱯᱟᱹᱨᱥᱤ ᱚᱠᱚ ᱟᱵᱚᱣ-ᱟᱜ ᱠᱟᱱ ᱚᱱᱟ ᱛᱮᱠᱚ ᱯᱟᱲᱦᱟᱜ ᱠᱟᱱᱟ
ᱦᱮᱸ
ᱟᱨ ᱯᱨᱟᱭᱢᱟᱨᱤ ᱞᱮᱵᱮᱞ ᱨᱮᱢ ᱢᱮᱱ ᱞᱮᱠᱷᱟᱡ ᱫᱚ ᱦᱟᱸᱜ ᱯᱩᱨᱟᱹ ᱢᱚᱛᱞᱚᱵ ᱯᱩᱨᱟᱹᱣ ᱜᱚᱴᱟ ᱫᱚ ᱦᱟᱸᱜ ᱵᱟᱝ ᱯᱟᱲᱦᱟᱣ ᱦᱩᱭᱩᱜ ᱠᱟᱱᱟ ᱟᱹᱰᱤ ᱠᱚᱢ ᱡᱟᱭᱜᱟ ᱨᱮ ᱚᱠᱟ ᱚᱠᱟ ᱨᱮ ᱢᱟᱪᱮᱫ ᱥᱮ ᱴᱤᱪᱟᱨ ᱠᱚ ᱢᱮᱱᱟᱜ ᱠᱚᱣᱟ ᱚᱱᱟ ᱡᱟᱭᱜᱟ ᱨᱮᱜᱮ ᱦᱟᱸᱜ ᱯᱟᱲᱦᱟᱣ ᱦᱩᱭᱩᱜ ᱠᱟᱱᱟ
ᱟᱪᱪᱷᱟ ᱟᱪᱪᱷᱟ
ᱟᱨ ᱟᱯᱮ ᱥᱮᱫ ᱜᱮ ᱦᱟᱸᱜ ᱪᱮᱫ ᱞᱮᱠᱟ ᱱᱚᱝᱠᱟ
ᱟᱨ ᱟᱞᱮ ᱥᱮᱫ ᱫᱚ ᱦᱟᱸᱜ ᱱᱚᱣᱟ ᱫᱚ ᱢᱳᱴᱟᱢᱩᱴᱤ ᱟᱹᱰᱤ ᱵᱮᱥ ᱜᱮ ᱟᱞᱮ ᱥᱮᱫ ᱫᱚ ᱡᱟᱹᱥᱛᱤ ᱪᱟᱹᱞᱩᱜ ᱜᱮᱭᱟ ᱟᱨ ᱢᱟᱱᱮ ᱢᱟᱹᱭ ᱵᱟᱹᱵᱩ ᱛᱟᱠᱚ ᱟᱵᱚᱨᱮᱱ ᱡᱟᱦᱟᱸᱭ ᱯᱟᱹᱴᱷᱩᱣᱟᱹ ᱠᱚ ᱩᱱᱠᱩ ᱴᱷᱤᱠ ᱜᱮᱭᱟ ᱟᱨᱠᱤ ᱢᱟᱱᱮ ᱯᱟᱲᱦᱟᱣ ᱵᱟᱲᱟ ᱫᱚ ᱴᱷᱤᱠ ᱦᱩᱭᱩᱜ ᱜᱮᱭᱟ ᱟᱫᱚ ᱢᱤᱫᱴᱮᱱ ᱱᱚᱣᱟ ᱜᱮ ᱢᱤᱫᱴᱮᱡ ᱮᱸᱴᱠᱮᱴᱚᱬᱮ ᱦᱩᱭᱩᱜ ᱜᱮᱭᱟ ᱟᱞᱮ ᱱᱚᱛᱮ ᱫᱚ ᱢᱤᱫᱴᱮᱱ ᱜᱚᱢᱠᱮ ᱟᱨᱠᱤ ᱜᱚᱢᱠᱮ ᱴᱷᱤᱠᱴᱷᱟᱠ ᱵᱟᱹᱱᱩᱜ ᱠᱚᱣᱟ ᱤᱥᱠᱩᱞ ᱛᱟᱢ ᱠᱚᱞᱮᱡᱽ ᱱᱚᱝᱠᱟ ᱴᱷᱤᱠᱴᱷᱟᱠ ᱜᱚᱢᱠᱮ ᱠᱚ ᱵᱟᱹᱱᱩᱜ ᱠᱟᱛᱮ ᱠᱟᱹᱡ ᱠᱞᱟᱥ ᱠᱚ ᱨᱮᱱᱟᱜ ᱮᱴᱠᱮᱴᱚ ᱮᱸᱴᱠᱮᱴᱚᱲᱮ ᱫᱚ ᱦᱟᱸᱜ ᱡᱟᱹᱥᱛᱤ ᱦᱩᱭᱩᱜ ᱜᱮᱭᱟ ᱯᱟᱲᱦᱟᱣ ᱤᱫᱤ ᱠᱟᱛᱮᱜ ᱫᱚ ᱠᱤᱱᱛᱩ ᱦᱟᱸᱜ ᱪᱮᱫ ᱤᱧ ᱞᱟᱹᱭ-ᱟ ᱜᱮᱞ ᱤᱨᱟᱹᱞ ᱞᱮᱵᱮᱞ ᱫᱷᱟᱹᱨᱤᱡ ᱫᱚ ᱩᱱ ᱫᱚ ᱦᱟᱜ ᱴᱷᱤᱠ ᱜᱮ ᱚᱞᱚᱜ ᱯᱟᱲᱦᱟᱜ ᱫᱚ ᱴᱷᱤᱠ ᱜᱮ ᱦᱩᱭᱩᱜᱼᱟ ᱚᱱᱟ ᱚᱱᱟ ᱛᱟᱭᱱᱚᱢ ᱜᱮ ᱦᱟᱸᱜ ᱯᱟᱲᱦᱟᱜ ᱨᱮᱭᱟᱜ ᱤᱭᱟᱹ ᱫᱚ ᱟᱸᱡᱷᱟᱴ ᱫᱚ ᱦᱤᱡᱩᱜᱼᱟ ᱟᱨᱠᱤ
ᱟᱪᱪᱷᱟ ᱟᱪᱪᱷᱟ
ᱦᱩᱸ ᱟᱨ ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱥᱚᱨᱦᱟᱭ ᱠᱚᱫᱚ ᱦᱩᱭ ᱵᱟᱲᱟᱜ ᱜᱮᱭᱟ ᱥᱮ ᱵᱟᱝᱟ
ᱦᱮᱸ ᱦᱮᱸ ᱮᱠᱟᱞ ᱱᱚᱛᱮ ᱟᱞᱮᱥᱮᱫ ᱫᱚ ᱥᱚᱦᱨᱟᱭ ᱫᱚ ᱟᱹᱰᱤ ᱫᱷᱩᱢᱫᱷᱟᱢ ᱥᱮ ᱢᱮᱱ ᱫᱟᱲᱮᱭᱟᱜᱼᱟ ᱟᱹᱰᱤ ᱨᱟᱹᱥᱠᱟᱹᱣᱟᱱ ᱛᱮ ᱦᱩᱭᱩᱜᱼᱟ ᱦᱟᱸᱜ ᱥᱚᱦᱨᱟᱭ ᱫᱚ ᱥᱚᱦᱨᱟᱭ ᱟᱨ ᱵᱟᱦᱟ ᱫᱚ ᱱᱚᱣᱟ ᱠᱤᱱ ᱫᱚ ᱡᱟᱹᱥᱛᱤ ᱯᱩᱨᱟᱹ ᱫᱷᱩᱢᱫᱷᱟᱢ ᱛᱮᱜᱮ ᱦᱟᱸᱜ ᱟᱨ ᱟᱞᱮ ᱫᱚ ᱦᱟᱸᱜ ᱱᱚᱣᱟ ᱯᱩᱥ ᱪᱟᱸᱫᱚ ᱨᱮᱞᱮ ᱥᱚᱨᱦᱟᱭᱚᱜᱼᱟ ᱛᱟᱭᱱᱚᱢ ᱧᱚᱜ ᱱᱚᱣᱟ ᱥᱟᱠᱨᱟᱛ ᱥᱚᱸᱜᱮ ᱛᱮ ᱦᱟᱸᱜ
ᱟᱪᱪᱷᱟ ᱟᱪᱪᱷᱟ ᱟᱨ ᱞᱟᱹᱭ ᱮᱫᱟᱞᱤᱧ ᱡᱮ ᱟᱵᱚ ᱥᱟᱱᱛᱟᱲᱟᱜ ᱡᱷᱚᱛᱚ ᱠᱷᱚᱱᱟᱜ ᱢᱟᱨᱟᱝ ᱯᱚᱨᱚᱵᱽ ᱫᱚ ᱚᱠᱟᱴᱟᱜ ᱠᱟᱱᱟ
ᱮᱠᱟᱞ ᱱᱚᱣᱟ ᱫᱚ ᱡᱟᱦᱟᱱᱟᱜ ᱡᱚᱛᱚ ᱦᱚᱲ ᱵᱚᱱ ᱵᱟᱲᱟᱭ ᱜᱮᱭᱟ ᱟᱫᱚ ᱱᱮᱛᱟᱨ ᱠᱚ ᱡᱩᱣᱟᱹᱱ ᱠᱚᱲᱟ ᱠᱚᱫᱚ ᱦᱟᱸᱜ ᱯᱟᱥᱮᱫ ᱵᱟᱠᱚ ᱵᱟᱲᱟᱭᱟ ᱟᱨ ᱤᱧᱟᱹᱜ ᱞᱟᱹᱭ ᱞᱮᱠᱟᱛᱮ ᱥᱮ ᱦᱟᱯᱲᱟᱢ ᱠᱚᱣᱟᱜ ᱞᱟᱹᱭ ᱞᱮᱠᱟ ᱥᱮ ᱡᱚᱛᱚ ᱦᱚᱲᱟᱜ ᱞᱟᱹᱭ ᱞᱮᱠᱟᱛᱮ ᱦᱟᱸᱜ ᱱᱚᱣᱟ ᱥᱚᱦᱚᱨᱟᱭ ᱯᱚᱨᱚᱵᱽ ᱠᱟᱱ ᱜᱮᱭᱟ ᱦᱟᱸᱜ ᱟᱵᱚᱣᱟᱜ ᱡᱚᱛᱚ ᱠᱷᱚᱡ ᱢᱟᱨᱟᱝ ᱯᱚᱨᱚᱵᱽ ᱫᱚ ᱮᱱᱛᱮᱜ ᱱᱚᱣᱟ ᱫᱚ ᱦᱟᱹᱛᱤ ᱛᱩᱞᱟᱹᱜᱼᱼ ᱛᱩᱞᱩᱡ ᱦᱚᱸᱠᱚ ᱡᱚᱠᱷᱟᱣ ᱟᱠᱟᱫᱟ ᱢᱮᱱᱠᱚ ᱵᱚᱞᱮ ᱦᱟᱹᱛᱤ ᱞᱮᱠᱟᱱ ᱥᱚᱦᱨᱟᱭ ᱛᱟᱵᱚᱱ
ᱦᱩᱸ ᱦᱩᱸ ᱦᱩᱸ ᱚᱱᱟ ᱜᱤᱧ ᱞᱟᱹᱭ
ᱥᱮᱨᱮᱧ ᱫᱩᱨᱟᱹᱝ ᱠᱚᱨᱮ ᱦᱚᱸᱢ ᱧᱮᱞ ᱫᱟᱲᱮᱭᱟᱜᱼᱟ ᱵᱚᱞᱮ ᱱᱚᱝᱠᱟ ᱢᱮᱱᱟᱜᱼᱟ ᱫᱟᱹᱭᱱᱟ ᱫᱟᱹᱭ ᱢᱟᱨᱟᱝ ᱫᱟᱹᱭ ᱦᱟᱹᱛᱤ ᱞᱮᱠᱟᱱ ᱥᱚᱦᱨᱟᱭ ᱫᱚᱞᱟᱝ ᱟᱛᱟᱝ ᱟᱫᱮᱨ ᱱᱚᱜᱼᱚ ᱱᱚᱝᱠᱟ ᱦᱟᱸᱜ
ᱟᱪᱪᱷᱟ ᱟᱪᱪᱷᱟ ᱦᱮᱸ ᱦᱮᱸ ᱚᱱᱟ ᱫᱚ ᱦᱟᱸᱜ ᱟᱸᱻ ᱟᱨ ᱥᱤᱨᱤᱧ ᱠᱚᱫᱚ ᱟᱸᱡᱚᱢ ᱵᱟᱲᱟ ᱫᱚ ᱦᱩᱭ ᱟᱠᱟᱱ ᱜᱮᱭᱟ
ᱦᱩᱸ
ᱟᱨ ᱛᱟᱦᱚᱞᱮ ᱵᱟᱦᱟ ᱥᱮ ᱵᱟᱦᱟ ᱠᱚᱫᱚ ᱵᱮᱥ ᱫᱷᱩᱢᱫᱷᱟᱢ ᱛᱮᱜᱮ ᱟᱹᱭᱠᱟᱹᱜ ᱜᱮ ᱢᱟᱱᱮ ᱵᱟᱦᱟ ᱫᱚ ᱚᱠᱟ ᱞᱮᱠᱟᱼᱼ ᱛᱮ ᱦᱩᱭᱩᱜ ᱜᱮᱭᱟ
ᱦᱮᱸ ᱵᱟᱦᱟ ᱦᱚᱸ ᱱᱚᱛᱮ ᱫᱚ ᱟᱹᱰᱤ ᱢᱚᱸᱡᱽ ᱛᱮᱜᱮ ᱦᱩᱭᱩᱜᱼᱟ ᱵᱟᱦᱟ ᱫᱚ ᱯᱮ ᱢᱟᱦᱟ ᱨᱮᱱᱟᱜ ᱯᱚᱨᱚᱵᱽ ᱠᱟᱱ ᱛᱟᱵᱚᱱᱟ ᱮᱦᱚᱵ ᱚᱠᱟ ᱩᱢ ᱫᱤᱱ ᱦᱩᱭᱩᱜᱼᱟ ᱩᱢ ᱦᱤᱞᱚᱜ ᱩᱢ ᱦᱤᱞᱚᱜ ᱫᱚ ᱥᱟᱹᱲᱤᱢ ᱠᱚᱠᱚ ᱫᱟᱵᱟ ᱱᱚᱣᱟ ᱡᱟᱦᱮᱨ ᱛᱷᱟᱱ ᱨᱮ ᱟᱨ ᱫᱚᱥᱟᱨ ᱦᱤᱞᱚᱜ ᱫᱚ ᱵᱚᱸᱜᱟᱼ ᱵᱩᱨᱩ ᱦᱩᱭᱩᱜᱼᱟ ᱵᱚᱸᱜᱟ ᱵᱩᱨᱩᱭᱟᱠᱚ ᱡᱟᱦᱮᱨ ᱛᱷᱟᱱ ᱨᱮᱜᱮ ᱟᱨ ᱚᱠᱟ ᱢᱩᱪᱟᱹᱫ ᱦᱤᱞᱚᱜ ᱠᱟᱱᱟ ᱦᱟᱸᱜ ᱚᱠᱟ ᱢᱩᱪᱟᱹᱫ ᱦᱤᱞᱚᱜ ᱩᱱ ᱦᱤᱞᱚᱜ ᱫᱚ ᱦᱟᱸᱜ ᱱᱚᱣᱟ ᱵᱟᱦᱟ ᱫᱟᱜ ᱛᱮᱠᱚ ᱫᱩᱞ ᱡᱚᱱᱟᱜᱼᱟ ᱱᱚᱝᱠᱟ ᱫᱩᱯᱩᱞ ᱡᱚᱱᱟᱜ ᱮᱢ ᱢᱮᱱ ᱫᱟᱲᱮᱭᱟᱜᱼᱟ ᱚᱱᱟ ᱫᱚ ᱮᱠᱮᱱ ᱞᱟᱸᱫᱟᱣᱟᱱ ᱥᱟᱹᱜᱟᱹᱭ ᱦᱚᱲᱜᱮ ᱟᱹᱣᱲᱤ ᱟᱹᱛᱷᱟᱹᱣᱲᱤ ᱫᱚ ᱵᱟᱢ ᱟᱨᱮᱡ ᱫᱟᱲᱮᱣᱟᱭᱟ ᱥᱮ ᱵᱟᱢ ᱫᱩᱞ ᱫᱟᱲᱮᱣᱟᱭᱟ ᱦᱟᱸᱜ
ᱟᱪᱪᱷᱟ ᱢᱟ ᱱᱚᱝᱠᱟ ᱜᱚᱲᱚᱢᱮᱭᱟ ᱦᱤᱞᱤ ᱫᱟᱹᱭ ᱥᱮ ᱛᱮᱭᱟᱝᱟᱭᱟ ᱚᱱᱮ ᱚᱱᱠᱟ ᱦᱮᱸ ᱵᱟᱝ ᱚᱱᱟ ᱟᱹᱛᱷᱟᱹᱲᱤ ᱦᱚᱲ ᱫᱚ ᱦᱟᱸᱜ ᱚᱱᱟ ᱫᱚ ᱥᱮ ᱜᱚᱜᱚ ᱛᱚ ᱦᱚᱯᱚᱱ ᱟᱭᱳ ᱥᱮ ᱦᱚᱯᱚᱱ ᱵᱟ ᱥᱮ ᱢᱟᱨᱟᱝ ᱵᱟ ᱩᱱᱠᱩ ᱫᱚ ᱦᱟᱸᱜ ᱵᱟᱝ ᱜᱟᱱᱚᱜᱼᱟ ᱚᱱᱟ ᱫᱚ ᱟᱪᱪᱷᱟ
ᱟᱨ ᱟᱯᱮ ᱥᱮᱫ ᱫᱚ ᱦᱟᱸᱜ ᱥᱚᱦᱨᱟᱭ ᱢᱟ ᱱᱚᱣᱟ ᱥᱚᱦᱨᱟᱭ ᱵᱚᱸᱜᱟ ᱢᱟᱱᱮ ᱚᱱᱟ ᱠᱟᱨᱼᱼ ᱛᱤᱠ ᱥᱮ ᱱᱚᱣᱟ ᱠᱟᱹᱞᱤ ᱵᱚᱸᱜᱟ ᱚᱠᱟ ᱫᱤᱠᱩ ᱠᱚᱣᱟᱜ ᱠᱟᱱᱟ ᱚᱱᱟ ᱚᱱᱟ ᱚᱠᱛᱮ ᱨᱮᱜᱮ ᱦᱟᱸᱜ ᱦᱩᱭᱩᱜ ᱠᱟᱱ ᱥᱮ ᱵᱟᱝ
ᱦᱮᱸ ᱦᱮᱸ ᱩᱱ ᱚᱠᱛᱚ ᱨᱮ ᱦᱩᱭᱩᱜ ᱟ ᱟᱞᱮ ᱱᱚᱛᱮ ᱫᱚ ᱟᱨ ᱱᱚᱜ ᱱᱚᱝᱠᱟ ᱦᱩᱭᱩᱜᱼᱟ ᱡᱟᱦᱟᱸ ᱫᱚ ᱢᱚᱬᱮ ᱥᱤᱧ ᱢᱚᱬᱮ ᱧᱤᱫᱟᱹ ᱱᱚᱝᱠᱟ ᱢᱚᱱᱮ ᱫᱚ ᱨᱟᱹᱥᱠᱟᱹᱭ ᱜᱮᱭᱟ ᱟᱨᱠᱤ ᱮᱱᱮᱡ ᱥᱮᱨᱮᱧ ᱦᱩᱭᱩᱜ ᱜᱮᱭᱟ ᱯᱩᱨᱟᱹ ᱞᱮᱛᱟᱲ ᱟᱠᱟ ᱞᱮᱛᱟᱲ ᱟᱠᱟ ᱜᱮ ᱛᱟᱦᱮᱱᱟ ᱯᱩᱨᱟᱹ ᱮᱠᱫᱚᱢ ᱡᱚᱛᱚᱧ ᱵᱟᱠᱚ ᱨᱩ ᱠᱚᱛᱮ ᱠᱚ ᱵᱟᱠᱚ ᱵᱷᱟᱜᱟᱜ ᱠᱟᱱ ᱥᱮ ᱱᱚᱝᱠᱟ ᱠᱚ ᱨᱩ ᱵᱟᱲᱟᱭ ᱜᱮᱭᱟ
ᱦᱮᱸ ᱦᱩᱸ
ᱦᱩᱸ ᱢᱤᱫ ᱞᱮᱛᱟᱲ ᱛᱮᱜᱮ ᱦᱩᱭᱩᱜ ᱜᱮᱭᱟ ᱟᱨ ᱛᱟᱦᱞᱮ ᱚᱱᱛᱮ ᱫᱚ ᱛᱟᱦᱞᱮ ᱢᱟᱜ ᱢᱚᱬᱮ ᱠᱚᱫᱚ ᱵᱟᱝ ᱦᱩᱭᱩᱜ ᱜᱮᱭᱟ ᱵᱟᱝ
ᱟᱞᱮ ᱥᱮᱜ ᱦᱚᱸ ᱢᱟᱜ ᱢᱚᱬᱮ ᱦᱩᱭᱩᱜ ᱜᱮᱭᱟ ᱟᱫᱚ ᱢᱟᱜ ᱢᱚᱬᱮ ᱫᱚ ᱟᱞᱮ ᱫᱚ ᱱᱚᱣᱟ ᱡᱟᱱᱛᱷᱟᱲ ᱯᱚᱨᱚᱵᱽ ᱢᱤᱫᱴᱮᱜ ᱢᱮᱱᱟᱜᱼᱟ ᱱᱚᱣᱟ ᱟᱸᱜᱷᱟᱲ ᱨᱮ ᱦᱩᱭᱩᱜ ᱟᱫᱚ ᱟᱸᱜᱷᱟᱲ ᱨᱮᱱᱟᱜ ᱢᱟᱜ ᱢᱚᱬᱮ ᱥᱚᱸᱜᱮ ᱛᱮᱞᱮ ᱢᱟᱱᱟᱣᱟ ᱦᱟᱸᱜ
ᱟᱪᱪᱷᱟ ᱾
ᱟᱫᱚ ᱢᱟᱜ ᱢᱚᱬᱮ ᱫᱚ ᱮᱱᱮᱡ ᱥᱮᱨᱮᱧ ᱩᱱᱟᱹᱜ ᱫᱚ ᱵᱟᱝ ᱦᱩᱭᱩᱜᱼᱟ ᱦᱟᱸᱜ ᱡᱟᱹᱥᱛᱤ ᱮᱠᱟᱞ ᱡᱟᱦᱮᱨ ᱛᱷᱟᱱ ᱨᱮ ᱱᱚᱝᱠᱟ ᱯᱩᱡᱟᱹ ᱯᱟᱴ ᱦᱩᱭᱩᱜᱼᱟ ᱟᱨ
ᱦᱚᱸ ᱾
ᱚᱱᱠ ᱜᱮ ᱟᱨ ᱡᱚᱢ ᱠᱚ ᱢᱮᱱᱟᱜᱼᱟ, ᱚᱱᱠᱟ ᱼᱼ ᱵᱟᱹᱞᱤ ᱠᱚ ᱛᱤᱱᱟᱹᱜ ᱠᱚ ᱦᱮᱸ ᱦᱮᱸ ᱥᱩᱲᱟᱹ ᱠᱚ ᱚᱱᱟ ᱠᱚ ᱦᱩᱭᱩᱜᱼᱟ᱾
ᱚᱻ ᱟᱨ ᱜᱚᱢᱠᱮ ᱞᱟᱹᱭ ᱫᱟᱞᱤᱧ ᱱᱚᱜᱼᱚᱭ ᱡᱮ ᱟᱵᱚ ᱢᱟᱱᱮ ᱼᱼ ᱟᱛᱩᱨ ᱨᱮ ᱢᱟᱱᱮ ᱥᱟᱱᱟᱢ ᱟᱛᱳ ᱨᱮᱜᱮ ᱦᱮᱱᱟᱜ ᱠᱚᱛᱟ ᱵᱚᱱᱟ ᱢᱟᱹᱡᱷᱤ, ᱢᱟᱹᱡᱷᱤ ᱯᱟᱨᱟᱱᱤᱠ ᱱᱩᱠᱩ ᱡᱟᱦᱟᱸ ᱢᱚᱬᱮ ᱦᱚᱲ ᱢᱟᱱᱮ ᱱᱩᱠᱩ ᱠᱚᱣᱟᱜ ᱠᱟᱹᱢᱤ ᱛᱮᱫᱚ ᱢᱮᱱᱟᱜ ᱼᱼ ᱚᱠᱟ ᱞᱮᱠᱟ ᱢᱟᱱᱮ ᱪᱮᱜ ᱠᱚ ᱠᱟᱹᱢᱤ ᱜᱮᱭᱟ ᱢᱟᱹᱡᱷᱤᱭᱟᱜ ᱠᱟᱹᱢᱤ ᱪᱮᱫ ᱠᱟᱱᱟ ᱡᱚᱠᱢᱟᱹᱡᱷᱤ ᱼᱼ
ᱦᱮᱸ ᱦᱮᱸ ᱦᱮᱸ ᱤᱧᱦᱚ ᱱᱚᱣᱟ ᱫᱚᱧ ᱵᱟᱲᱟᱭ ᱧᱚᱜ ᱜᱮᱭᱟ ᱦᱟᱸᱜ᱾ ᱟᱫᱚ ᱟᱵᱩᱨᱮ ᱚᱠᱟ ᱢᱟᱹᱡᱷᱤ ᱯᱟᱨᱜᱟᱱᱟ ᱥᱤᱥᱴᱮᱢ ᱢᱮᱱᱟᱜᱼᱟ ᱱᱚᱣᱟ ᱨᱮᱫᱚ ᱦᱟᱸᱜ, ᱼᱼ ᱢᱚᱬᱮ ᱦᱚᱲ ᱫᱚ ᱢᱮᱱ ᱦᱚᱲ ᱢᱮᱱᱟᱜ ᱠᱚᱣᱟ ᱢᱟᱱᱮ ᱢᱮᱱ ᱠᱷᱩᱱᱴᱤ ᱞᱮᱠᱟᱢ ᱢᱮᱱ ᱫᱟᱲᱮᱭᱟᱜᱼᱟ ᱾ ᱟᱨ ᱚᱱᱟ ᱠᱷᱚᱡ ᱵᱟᱹᱲᱛᱤ ᱦᱚᱸ ᱢᱮᱱᱟᱜ ᱠᱚᱣᱟ ᱢᱤᱫ ᱵᱟᱨ, ᱟᱫᱚ ᱡᱮ ᱢᱟᱼᱼ ᱡᱷᱤ ᱢᱮᱱᱟᱭᱟ ᱢᱟᱹᱡᱷᱤᱭᱟᱜ ᱠᱟᱹᱢᱤ ᱫᱚ ᱠᱟᱱᱟ ᱯᱩᱨᱟᱹᱣ ᱟᱛᱳ ᱴᱚᱞᱟᱭ ᱱᱚᱣᱟᱭ ᱧᱮᱞᱟ ᱾ ᱪᱮᱫ ᱠᱚ ᱡᱟᱦᱟᱱᱟᱜ ᱦᱩᱭᱩᱜ ᱠᱟᱱᱟ ᱮᱸᱴᱠᱮᱴᱚᱬᱮ ᱚᱱᱟ ᱠᱚ ᱡᱚᱛᱚᱭ ᱟᱸᱡᱚᱢ ᱛᱟᱠᱚᱣᱟ ᱟᱨ ᱱᱚᱣᱟ ᱨᱮᱱᱟᱜ ᱼᱼ ᱫᱩᱯᱲᱩᱵ ᱡᱟᱦᱟᱸ ᱦᱩᱭᱩᱜᱼᱟ ᱠᱩᱞᱦᱤ ᱫᱩᱲᱩᱵ, ᱚᱱᱟ ᱨᱮ ᱦᱟᱸᱜ ᱱᱚᱣᱟ ᱥᱟᱹᱠᱷᱤ ᱞᱮᱠᱟᱛᱮ ᱛᱟᱦᱮᱱᱟ ᱾ ᱟᱨ ᱩᱱᱤᱜᱤ ᱢᱚᱛᱞᱚᱵ ᱯᱮᱯ ᱼᱼ ᱯᱟᱨᱢᱟᱱᱟᱭ ᱵᱚᱞᱮ ᱚᱠᱚᱭᱴᱟᱜ ᱫᱚ ᱥᱟᱹᱦᱤ ᱜᱮᱭᱟ ᱥᱮ ᱪᱤᱠᱟᱹ ᱜᱮᱭᱟ ᱦᱟᱸᱜ ᱟᱨᱦᱚᱸ ᱢᱮᱱᱟᱜ ᱼᱼ ᱠᱚᱣᱟᱜ ᱜᱩᱰᱤᱛ ᱼᱼ ᱜᱩᱰᱤᱛ ᱫᱚᱦᱟᱸᱜ ᱵᱚᱱ ᱞᱟᱹᱭ ᱜᱟᱱᱚᱜᱼᱟ ᱱᱩᱭ ᱫᱚ ᱢᱮᱥᱮᱧᱡᱟᱨ ᱞᱮᱠᱟᱭ ᱢᱟᱱᱮ ᱼᱼ ᱠᱟᱛᱷᱟ ᱠᱚᱭ ᱯᱟᱥᱱᱟᱣᱟ, ᱡᱟᱦᱟᱱᱟᱜ ᱜᱷᱚᱴᱚᱱᱟ ᱠᱚ ᱦᱩᱭᱩᱜ ᱥᱮ ᱡᱟᱦᱟᱱᱟᱜ ᱮᱸᱴᱠᱮᱴᱚᱬᱮ ᱠᱚ ᱥᱮ ᱵᱟᱦᱟ ᱯᱚᱨᱚᱵᱽ ᱠᱚ, ᱼᱼ ᱚᱠᱟ ᱦᱤᱞᱳᱜ ᱱᱮᱰᱟᱣ ᱠᱟᱱᱟ ᱪᱤᱠᱟᱣ ᱠᱟᱱᱟ ᱚᱠᱚᱭᱮ ᱵᱷᱟᱸᱰᱟᱱᱚᱜ ᱠᱟᱱᱟ ᱾ ᱚᱱᱟ ᱠᱚ ᱵᱟᱵᱚᱛ ᱜᱚᱴᱟ ᱴᱚᱞᱟ ᱯᱟᱲᱟ ᱥᱮ ᱟᱛᱳ ᱨᱮ ᱫᱟᱬᱟᱱᱟ, ᱟᱨᱮ ᱼᱼ ᱞᱟᱹᱭ ᱟᱸᱡᱚᱢ ᱟᱠᱚᱣᱟ ᱦᱟᱸᱜ ᱟᱨᱦᱚᱸ ᱢᱮᱱᱟᱜ ᱠᱟᱫᱮᱭᱟ ᱦᱟᱸᱜ ᱵᱮᱱᱮᱡ ᱫᱚ ᱼᱼ ᱱᱟᱭᱠᱤ, ᱱᱟᱭᱠᱤ ᱫᱚ ᱦᱟᱸᱜ ᱱᱩᱭ ᱫᱚ ᱯᱩᱡᱟᱹ ᱯᱟᱴ ᱨᱮᱭ ᱛᱟᱦᱮᱱᱟ ᱦᱟᱸᱜ ᱾ ᱚᱠᱟ ᱫᱚ ᱵᱟᱦᱟ ᱥᱚᱦᱨᱟᱭ ᱠᱚᱨᱮ ᱡᱟᱦᱮᱨ ᱛᱷᱟᱱ ᱠᱚᱨᱮ ᱯᱩᱡᱟᱹ ᱠᱚ ᱦᱩᱭᱩᱜ ᱼᱼ ᱩᱱ ᱡᱚᱠᱷᱮᱡ ᱜᱮ ᱦᱟᱸᱜ ᱱᱩᱭ ᱱᱟᱭᱠᱮ ᱦᱚᱛᱮ ᱛᱮᱜᱮ ᱦᱩᱭᱩᱜᱼᱟ, ᱟᱨ ᱦᱮᱸ ᱦᱮᱸ ᱼᱼ
ᱩᱱᱤ ᱜᱮ ᱦᱟᱸᱜ ᱢᱟᱱᱮ ᱯᱩᱡᱟᱹ ᱯᱟᱴ ᱨᱮᱫᱚ ᱦᱟᱸᱜ ᱩᱱᱤ ᱼᱼ ᱛᱚ ᱦᱟᱸᱜ ᱤᱭᱟᱹ ᱠᱚᱣᱟᱭ ᱟᱨ ᱠᱚᱱᱤᱜᱮ ᱮᱢᱟ ᱠᱚᱣᱟᱭ ᱫᱮᱵᱟ ᱥᱮᱵᱟ ᱠᱚᱣᱟ ᱟᱨᱠᱤ ᱦᱮᱸ ᱥᱮ?
ᱦᱩᱸ ᱦᱩᱸ ᱦᱩᱜ ᱟᱨᱦᱚᱸ ᱚᱠᱚᱭ ᱠᱚ ᱦᱟᱸᱜ ᱢᱮᱱᱟᱜ ᱠᱚᱣᱟ ᱢᱟ ᱦᱟᱸᱜ ᱞᱟᱹᱭ ᱢᱮ ᱦᱟᱸᱜ ᱟᱨᱦᱚᱸᱧ ᱞᱟᱹᱭᱟ ᱦᱟᱸᱜ ᱾
ᱦᱩᱸ ᱦᱳᱭ ᱟᱨᱠᱤ ᱟᱨ ᱢᱤᱫᱴᱮᱱ ᱼᱼ ᱟᱵᱚᱣᱟᱜ ᱡᱟᱦᱟᱸ ᱵᱟᱯᱞᱟ ᱟᱨᱠᱤ ᱵᱟᱯᱞᱟ ᱨᱮᱱᱟᱜ ᱫᱚ ᱼᱼ ᱟᱹᱰᱤ ᱨᱚᱠᱚᱢ ᱢᱟᱱᱮ ᱵᱟᱯᱞᱟ ᱫᱚ ᱛᱤᱱᱟᱹᱜ ᱨᱚᱠᱚᱢ ᱛᱟᱵᱚᱱᱟ ᱟᱵᱚ ᱫᱚ?
ᱦᱮᱸ ᱱᱚᱝᱠᱟ ᱟᱭᱢᱟ ᱞᱮᱠᱟᱛᱮᱢ ᱦᱤᱥᱟᱹᱵ ᱞᱮᱠᱷᱟᱡ ᱢᱤᱫᱴᱮᱱ ᱼᱼ
ᱧᱮᱞ ᱠᱟᱛᱮᱢ ᱦᱤᱥᱟᱹᱵ ᱞᱮᱠᱷᱟᱡ ᱫᱚ ᱵᱟᱨ ᱨᱚᱠᱚᱢ ᱢᱤᱫ ᱫᱷᱟᱨᱟ ᱛᱮᱫᱚ ᱠᱷᱟᱹᱞᱤ ᱵᱚᱞᱮ ᱞᱟᱹᱴᱩ ᱵᱟᱯᱞᱟ ᱟᱨ ᱠᱟᱹᱴᱤᱡ ᱵᱟᱯᱞᱟ, ᱟᱨ ᱼᱼ ᱯᱩᱨᱟᱹᱣ ᱤᱭᱟᱹ ᱞᱮᱠᱟᱛᱮᱢ ᱢᱮᱱᱠᱷᱟᱱ ᱫᱚ ᱟᱭᱢᱟ ᱨᱚᱠᱚᱢ ᱜᱮ ᱵᱟᱯᱞᱟ ᱫᱚ ᱢᱮᱱᱟᱜᱼᱟ ᱾ ᱟᱫᱚ ᱩᱱᱠᱚᱣᱟᱜ ᱞᱟᱹᱭ ᱞᱮᱠᱟᱛᱮ ᱫᱚᱥᱨᱟ ᱼᱼ ᱠᱚᱢ ᱟᱫᱚᱢ ᱠᱚᱣᱟᱜ ᱞᱟᱹᱭ ᱞᱮᱠᱟᱛᱮ ᱪᱳᱣᱫᱟ ᱨᱚᱠᱚᱢ ᱟᱨ ᱡᱟᱹᱥᱛᱤ ᱦᱚᱸ ᱢᱮᱱᱟᱜᱼᱟ, ᱡᱮᱞᱮᱠᱟ ᱼᱼ ᱚᱠᱟ ᱢᱮᱱᱟᱜᱼᱟ ᱟᱫᱚᱢ ᱠᱚ ᱡᱮ ᱦᱩᱭᱱᱟ ᱼᱼ ᱠᱤᱨᱤᱧ ᱟᱹᱠᱷᱨᱤᱧ ᱵᱟᱯᱞᱟ ᱠᱚ ᱾ ᱟᱨᱦᱚᱸ ᱱᱚᱣᱟ ᱜᱷᱟᱨ ᱡᱟᱶᱟᱭ ᱵᱟᱯ ᱼᱼ ᱵᱟᱯᱞᱟ ᱟᱨᱦᱚᱸ ᱜᱷᱟᱹᱨᱫᱤ ᱡᱟᱶᱟᱭ ᱵᱟᱯᱞᱟ, ᱴᱩᱝᱠᱤ ᱫᱤᱯᱤᱞ ᱵᱟᱯᱞᱟ ᱾ ᱟᱨ ᱦᱚᱸ ᱟᱭᱢᱟ ᱞᱮᱠᱟᱱ ᱱᱚᱝᱠᱟ ᱵᱟᱯᱞᱟ ᱢᱮᱱᱟᱜ ᱛᱟᱵᱚᱱᱟ ᱟᱵᱚᱣᱟᱜ ᱥᱟᱶᱛᱟ ᱟᱵᱚᱣᱟᱜ ᱥᱚᱢᱟᱡ ᱨᱮ ᱦᱟᱸᱜ᱾ ᱟᱨ ᱡᱚᱛᱚ ᱡᱚᱛᱚ ᱨᱮᱱᱟᱜ ᱥᱮᱨᱣᱟ ᱠᱚ ᱵᱷᱮᱜᱟᱨ ᱧᱚᱜ ᱜᱮᱭᱟ ᱦᱟᱸᱜ ᱛᱷᱚᱲᱟ ᱜᱟᱱ᱾
ᱦᱮᱸᱦᱮᱸ᱾
ᱦᱩᱸ ᱦᱩᱸ᱾
ᱦᱳᱭ ᱛᱚ ᱟᱯᱮ ᱥᱮᱱ ᱟᱜ ᱥᱮᱨᱣᱟ ᱟᱞᱟ ᱫᱟ ᱜᱮᱭᱟ, ᱟᱨ ᱟᱞᱮ ᱥᱮᱱᱟᱜ ᱥᱮᱨᱣᱟ ᱟᱞᱟᱫᱟ ᱜᱮᱭᱟ ᱦᱮᱸ ᱵᱟᱝ?
ᱦᱩᱸ ᱦᱩᱸ ᱢᱤᱫ ᱵᱟᱨ ᱜᱮ ᱡᱚᱛᱚ ᱫᱚ ᱦᱟᱸᱜ ᱵᱟᱝ ᱡᱮᱞᱮᱠᱟ ᱱᱚᱣᱟ ᱩᱸ ᱢᱮᱱ ᱜᱟᱱᱚᱜᱼᱟ ᱡᱮ ᱫᱟᱹᱣᱲᱟᱹ ᱨᱮ ᱥᱤᱸᱫᱽᱨᱟᱹᱫᱟᱱ ᱫᱟᱹᱣᱲᱟᱹ ᱨᱮ ᱥᱤᱸᱫᱽᱨᱟᱹ ᱫᱟᱱ ᱫᱚ ᱦᱟᱸᱜ ᱜᱚᱴᱟ ᱯᱟᱦᱟᱴᱟ ᱢᱤᱫ ᱜᱮᱭᱟ᱾
ᱦᱩᱸᱦᱩᱸ
ᱟᱨ ᱫᱟᱜ ᱵᱟᱯᱞᱟ ᱠᱩ ᱱᱚᱛᱮ ᱫᱚ ᱦᱩᱭᱩᱜᱼᱟ ᱱᱚᱣᱟ ᱵᱟᱯᱞᱟ ᱨᱮᱭᱟᱜ ᱫᱚ ᱟᱯᱮ ᱥᱮᱫ ᱫᱟᱜ ᱵᱟᱯᱞᱟ ᱦᱩᱭᱩᱜ ᱜᱮᱭᱟ, ᱥᱮ ᱪᱮᱫᱮ ᱞᱮᱠᱟ?
ᱫᱟᱜ ᱵᱟᱯᱞᱟ ᱫᱚ ᱦᱟᱸᱜ ᱟᱞᱮ ᱥᱮᱫ ᱫᱚ ᱵᱟᱝ ᱦᱚᱭᱚᱜ ᱜᱮᱭᱟ ᱾
ᱟᱪᱪᱷᱟ ᱟᱪᱪᱷᱟ
ᱫᱟᱜ ᱵᱟᱯᱞᱟ ᱢᱟᱱᱮ ᱱᱚᱣᱟ ᱢᱤᱫ ᱴᱟᱝ ᱵᱟᱹᱨᱭᱟᱹᱛᱚᱜ ᱪᱟᱞᱟᱜ ᱞᱟᱦᱟ ᱨᱮ ᱥᱮ ᱱᱚᱝᱠᱟ ᱦᱟᱡᱩᱜ ᱞᱩᱝᱛᱤ ᱵᱟᱨᱮ ᱛᱚᱜ ᱠᱚ ᱦᱟᱡᱩᱜ ᱡᱚᱠᱷᱟᱡ ᱩᱱ ᱡᱚᱠᱷᱟᱡ ᱦᱚᱸᱠᱚ ᱱᱚᱝᱠᱟ ᱫᱟᱜ ᱵᱟᱯᱞᱟᱭᱟ ᱠᱚ ᱾ ᱫᱟᱜ ᱵᱟᱯᱞᱟ ᱫᱚ ᱢᱤᱫ ᱴᱟᱝ ᱜᱷᱟᱴᱞᱟ ᱜᱟᱠᱚ ᱟᱭᱳ ᱡᱚᱱᱟ ᱥᱮ ᱜᱚᱜᱚ ᱡᱚᱱᱟ ᱛᱟᱠᱚ ᱟᱨ ᱚᱱᱟᱨᱮ ᱟᱸᱜᱼᱥᱟᱨ ᱠᱚ ᱟᱵᱟᱜᱼᱟ ᱟᱨ ᱪᱮᱫ ᱞᱮᱠᱟ ᱚᱝᱠᱟ ᱯᱩᱡᱟᱹ ᱯᱟᱴ ᱞᱮᱠᱟ ᱠᱚ ᱠᱚᱨᱟᱣᱟ ᱟᱨ ᱛᱟᱭᱚᱢ ᱛᱮ ᱥᱟᱹᱜᱩᱱ ᱴᱷᱤᱞᱤ ᱛᱮ ᱚᱸᱰᱮ ᱠᱷᱚᱡ ᱫᱟᱜ ᱠᱚ ᱟᱹᱜᱩᱭᱟ ᱟᱨ ᱚᱱᱟ ᱫᱟᱜ ᱛᱮ ᱜᱮ ᱦᱟᱸᱜ ᱱᱚᱣᱟ ᱱᱚᱣᱟ ᱚᱱᱟ ᱢᱟᱰᱣᱟ ᱨᱮ ᱚᱠᱟ ᱤᱭᱟᱹ ᱢᱮᱱᱟᱜ ᱢᱟᱛᱠᱚᱢ ᱵᱩᱴᱟᱹ ᱚᱸᱰᱮ ᱦᱟᱸᱜ ᱠᱚ ᱤᱭᱟᱹ ᱠᱮᱫ ᱜᱮ ᱦᱟᱸᱜ ᱾
ᱫᱚᱦᱚ ᱭᱟᱠᱚ ᱵᱟᱝ
ᱦᱮᱸ ᱦᱮᱸ ᱫᱚᱦᱚᱭᱟᱠᱚ ᱚᱸᱰᱮ ᱚᱝᱠᱟ ᱫᱷᱟᱨᱟ ᱫᱚ ᱛᱚᱵᱮ ᱟᱯᱮ ᱫᱚ ᱚᱱᱟ ᱥᱟᱹᱜᱩᱱ ᱴᱷᱤᱞᱤ ᱨᱮ ᱫᱟᱜ ᱫᱚ ᱚᱠᱟ ᱠᱷᱚᱡ ᱦᱟᱸᱜ ᱯᱮ ᱟᱹᱜᱩᱭᱼᱟ ᱦᱟᱸᱜ ᱥᱮ ᱪᱮᱫ ᱞᱮᱠᱟ?
ᱟᱨ ᱥᱟᱹᱜᱩᱱ ᱴᱷᱤᱞᱤ ᱫᱟᱜ ᱫᱚ ᱦᱟᱸᱜ ᱢᱟᱱᱮ ᱚᱱᱟ ᱫᱚ ᱟᱹᱜᱩᱭ ᱟᱞᱮ ᱦᱟᱱᱮ ᱡᱟᱸᱦᱟ ᱯᱩᱠᱷᱨᱤᱜᱼᱟ ᱟᱨ ᱚᱱᱟ ᱯᱩᱠᱷᱨᱤ ᱠᱷᱚᱱᱟᱜ ᱜᱮ ᱞᱮ ᱟᱹᱜᱩᱭᱟ ᱾
ᱟᱪᱪᱷᱟ-ᱟᱪᱪᱷᱟ ᱟᱫᱚ ᱱᱚᱣᱟ ᱱᱚᱝᱠᱟ ᱫᱟᱜ ᱵᱟᱯᱞᱟ ᱮᱢᱟᱱ ᱠᱟᱛᱮᱫ ᱫᱚ ᱦᱟᱸᱜ ᱵᱟᱝ?
ᱚᱝᱠᱟ ᱠᱟᱛᱮᱜ ᱫᱚ ᱵᱟᱝ ᱟᱫᱚ ᱦᱮᱸ ᱚᱱᱟ ᱦᱚᱸ ᱨᱩ ᱨᱟᱹᱦᱟ ᱚᱱᱟ ᱨᱩ ᱨᱟᱦᱟ ᱠᱟᱛᱮᱜ ᱜᱮ ᱟᱨ ᱡᱟᱸᱦᱟ ᱟᱵᱤᱱ ᱵᱤᱱ ᱞᱟᱹᱭ ᱦᱚᱪᱚ ᱠᱮᱫᱟ ᱡᱮ ᱫᱟᱜ ᱵᱟᱯᱞᱟ ᱫᱟᱜ ᱵᱟᱯᱞᱟ ᱫᱚ ᱦᱟᱸᱜ ᱛᱩᱯᱩ ᱫᱚ ᱡᱚᱠᱷᱚᱱ ᱛᱩᱯᱩᱱ ᱟᱠᱤᱱ ᱢᱟᱱᱮ ᱩᱱᱠᱤᱱ ᱵᱟᱹᱦᱩ ᱠᱩᱲᱤ ᱟᱨ ᱡᱟᱶᱟᱭ ᱚᱱᱟ ᱫᱚ ᱦᱟᱸᱜ ᱡᱟᱸᱦᱟ ᱚᱱᱮ ᱟᱵᱤᱱ ᱵᱤᱱ ᱞᱟᱹᱭ ᱦᱚᱪᱚ ᱠᱮᱫ ᱚᱱᱟ ᱜᱟᱰᱰᱷᱟ ᱛᱟᱲᱟᱣ ᱠᱟᱛᱮᱫ ᱱᱚᱸᱰᱮ ᱠᱷᱚᱱᱟᱜ ᱫᱟᱜ ᱠᱚ ᱟᱹᱜᱩᱭᱟ ᱟᱞᱮ ᱫᱚ ᱚᱸᱰᱮ ᱫᱟᱜ ᱫᱚ ᱵᱟᱞᱮ ᱟᱹᱜᱩᱭᱟ ᱫᱟᱜ ᱫᱚ ᱦᱟᱱᱮ ᱜᱟᱹᱰᱭᱟᱹ ᱠᱷᱚᱱᱟᱜ ᱞᱮ ᱟᱹᱜᱩᱭᱟ ᱾ ᱛᱩᱯᱩᱱ ᱚᱠᱛᱚ ᱨᱮᱫᱚ ᱦᱟᱸᱜ ᱚᱸᱰᱮ ᱜᱮᱠᱤᱱ ᱛᱩᱯᱩᱱᱟ ᱫᱟᱜ ᱫᱚ ᱦᱟᱸᱜ ᱚᱸᱰᱮ ᱜᱮ ᱡᱚᱢᱟᱜᱼᱟ᱾
ᱟᱪᱪᱷᱟ ᱟᱪᱪᱷᱟ ᱦᱮᱸ ᱚᱝᱠᱟ ᱫᱷᱟᱨᱟ ᱟᱞᱮ ᱥᱮᱫ ᱦᱚᱸ ᱟᱫᱚ ᱛᱷᱚᱲᱟ ᱜᱟᱱ ᱦᱟᱸᱜ ᱵᱷᱮᱜᱟᱨ ᱵᱷᱮᱜᱟᱨ ᱧᱚᱜ ᱠᱟᱱᱟ ᱱᱚᱣᱟ ᱥᱮᱨᱣᱟ ᱟᱵᱚᱣᱟᱜ ᱾
ᱦᱩᱸ ᱟᱫᱚ ᱦᱚᱭ ᱛᱚ ᱦᱚᱲ ᱢᱟ ᱵᱚᱱ ᱢᱤᱫ ᱜᱮᱭᱟ ᱟᱨ ᱜᱚᱴᱟ ᱥᱮᱱᱟᱜ ᱥᱮᱨᱣᱟ ᱫᱚ ᱵᱟᱝ ᱢᱤᱫ ᱛᱟᱵᱚᱱᱟ ᱥᱮ ᱾
ᱦᱮᱸ ᱦᱮᱸ ᱢᱤᱫ ᱵᱟᱨ ᱜᱮ ᱱᱚᱝᱠᱟ ᱵᱷᱮᱜᱟ ᱨᱚᱜ ᱠᱟᱱᱟ ᱮᱱᱛᱮ ᱟᱵᱚ ᱩᱱᱟᱹᱜ ᱥᱟᱸᱜᱤᱧ ᱯᱷᱟᱨᱟᱠ ᱨᱮ ᱢᱮᱱᱟᱜ ᱵᱚᱱᱟ ᱟᱫᱚ ᱾ ᱦᱟᱯᱲᱟᱢ ᱠᱚ ᱢᱤᱫ ᱠᱟᱛᱷᱟ ᱡᱩᱫᱤ ᱛᱷᱚᱲᱟ ᱜᱟᱱ ᱦᱟᱱᱛᱮ ᱱᱟᱛᱮᱭ ᱮᱱᱠᱷᱟᱱ ᱫᱚ ᱱᱚᱣᱟ ᱵᱷᱮᱜᱟᱨ ᱪᱟᱞᱟᱜᱼᱟ ᱢᱮᱱ ᱫᱟᱲᱮᱭᱟᱜᱼᱟ ᱟᱢ ᱾
ᱦᱩᱸ ᱦᱩᱸ ᱦᱩᱸ
ᱟᱫᱚ ᱚᱱᱮ ᱚᱱᱟ ᱠᱟᱱ ᱜᱮᱭᱟ ᱦᱟᱸᱜ ᱟᱫᱚ ᱟᱵᱚ ᱫᱚᱵᱚᱱ ᱢᱤᱫ ᱠᱟᱱ ᱜᱮᱭᱟ ᱢᱤᱫ ᱦᱚᱲ ᱢᱤᱫ ᱱᱚᱣᱟ ᱵᱚᱱ ᱢᱮᱱ ᱫᱟᱲᱮᱭᱟᱜᱼᱟ ᱯᱤᱞᱪᱩ ᱯᱤᱞᱪᱩ ᱦᱟᱲᱟᱢ ᱯᱤᱞᱪᱩ ᱵᱩᱲᱦᱤ ᱨᱮᱱ ᱵᱚᱱᱥᱚ ᱠᱟᱱ ᱜᱮᱭᱟ ᱵᱚᱱ ᱦᱟᱸᱜ ᱾
ᱟᱪᱪᱷᱟ ᱟᱵᱚ ᱡᱟᱸᱦᱟ ᱢᱟᱹᱱᱢᱤ ᱭᱟᱜ ᱥᱤᱨᱡᱚᱱ ᱫᱚ ᱚᱠᱟ ᱞᱮᱠᱟ ᱛᱮ ᱦᱩᱭ ᱞᱮᱱ ᱛᱟᱦᱮᱜᱼᱟ? ᱢᱟᱱᱮ ᱪᱮᱫ ᱠᱷᱚᱱᱟᱜ ᱟᱵᱚ ᱢᱟ ᱞᱟᱦᱟ ᱢᱟᱲᱟᱝ ᱛᱮᱢᱟ ᱯᱩᱨᱟᱹ ᱜᱚᱴᱟ ᱡᱟᱞᱟ ᱯᱩᱨᱤ ᱛᱟᱦᱮᱸ ᱠᱟᱱᱟ?
ᱮᱠᱟᱞ ᱮᱠᱟᱞ ᱦᱮᱸ ᱦᱮᱸ ᱦᱮᱸ ᱦᱟᱯᱲᱟᱢ ᱠᱣᱟᱜ ᱞᱟᱹᱭᱼᱼ ᱠᱟᱛᱮ ᱥᱮ ᱤᱧ ᱵᱟᱲᱟᱭ ᱞᱮᱠᱟ ᱯᱩᱛᱷᱤ ᱠᱚᱨᱮ ᱥᱮ ᱯᱚᱛᱚᱵ ᱠᱚᱨᱮ ᱯᱟᱲᱦᱟᱣ ᱞᱮᱠᱟ ᱞᱮᱠᱟᱛᱮᱧ ᱵᱟᱲᱟᱭᱟ ᱡᱮ ᱟᱵᱚᱣᱟᱜ ᱱᱚᱣᱟ ᱫᱷᱟᱹᱨᱛᱤ ᱫᱚ ᱮᱠᱟᱞ ᱡᱟᱞᱟᱯᱩᱨᱤ ᱜᱮ ᱛᱟᱦᱮᱸ ᱠᱟᱱᱟ ᱾ ᱮᱠᱮᱱ ᱫᱟᱜ ᱛᱟᱦᱮᱸ ᱠᱟᱱᱟ ᱟᱫᱚ ᱴᱷᱟᱠᱩᱨ ᱡᱤᱭᱟᱹᱣᱟᱜ ᱱᱚᱣᱟ ᱛᱷᱩᱢ ᱫᱟᱲᱮ ᱛᱮ ᱱᱮ ᱦᱩᱫᱤᱥ ᱠᱮᱫᱟ ᱡᱮ ᱢᱟᱹᱱᱢᱤ ᱱᱚᱝᱠᱟᱱ ᱥᱤᱨᱡᱟᱹᱣ ᱞᱮᱠᱚ ᱠᱷᱟᱱ ᱫᱚ ᱱᱟᱯᱟᱭ ᱦᱩᱭ ᱠᱚᱜᱼᱟ᱾ ᱟᱫᱚ ᱱᱚᱣᱟ ᱦᱟᱸᱥᱼᱦᱟᱸᱥᱞᱤ ᱪᱮᱬᱮ ᱵᱤᱞᱤ ᱛᱮᱜᱮᱟᱸ ᱟᱵᱚ ᱫᱚᱵᱚᱱ ᱥᱤᱨᱡᱟᱹᱣ ᱞᱮᱱᱟ ᱟᱨ ᱯᱩᱨᱟᱹᱣ ᱞᱮᱠᱟᱛᱮ ᱾ ᱛᱮᱢ ᱞᱟᱹᱭ ᱞᱮᱠᱷᱟᱱ ᱢᱟ ᱟᱹᱰᱤ ᱱᱚᱝᱠᱟ ᱞᱟᱢᱵᱟ ᱪᱟᱞᱟᱜᱼᱟ ᱥᱮ ᱟᱹᱰᱤ ᱜᱷᱟᱹᱲᱤᱡ ᱞᱟᱜᱟᱜᱼᱟ ᱱᱚᱝᱠᱟ ᱢᱤᱫ ᱥᱮᱫ ᱠᱷᱚᱡ ᱞᱟᱹᱭ ᱞᱮᱠᱷᱟ ᱫᱚ ᱮᱱᱛᱮ ᱮᱱᱛᱮᱢ ᱞᱟᱹᱭ ᱫᱟᱲᱮᱭᱟᱜ ᱠᱮᱭᱟ ᱞᱟᱦᱟᱨᱮ ᱥᱟᱫᱚᱢ ᱠᱚ ᱱᱚᱝᱠᱟ ᱥᱤᱧ ᱥᱟᱫᱚᱢ ᱾ ᱚᱠᱟ ᱞᱟᱦᱟ ᱢᱟᱱᱮ ᱢᱟᱹᱱᱢᱤ ᱨᱩᱯ ᱞᱮᱠᱟᱜᱮ ᱚᱱᱠᱟᱭ ᱾ ᱵᱮᱱᱟᱣ ᱞᱮᱫ ᱠᱤᱱ ᱟᱫᱚ ᱥᱤᱧ ᱥᱟᱫᱚᱢᱮ ᱜᱮᱡᱮᱨ ᱠᱮᱫ ᱾ ᱟᱨᱦᱚᱸ ᱫᱚᱦᱲᱟ ᱛᱮ ᱵᱮᱱᱟᱣ ᱞᱮᱫ ᱠᱚ ᱱᱚᱜᱼᱚ ᱱᱚᱝᱠᱟ ᱟᱭᱢᱟ ᱠᱟᱹᱦᱱᱤ ᱥᱮ ᱱᱚᱝᱠᱟᱢ ᱢᱮᱱ ᱫᱟᱲᱮᱭᱟᱜᱼᱟ ᱱᱟᱜᱟᱢ ᱢᱮᱱᱟᱜᱼᱟ ᱾ ᱟᱵᱚᱣᱟᱜ
ᱟᱪᱪᱷᱟ, ᱟᱪᱪᱷᱟ ᱾
ᱟᱫᱚ ᱚᱱᱟᱫᱚ ᱟᱹᱰᱤ ᱢᱟᱨᱟᱝ ᱜᱮᱭ ᱦᱟᱸᱜ ᱾
ᱚ ᱾ ᱟᱫᱚ ᱜᱚᱢᱠᱮ ᱞᱟᱹᱭ ᱫᱟᱞᱤᱧ ᱚᱞᱚᱜ ᱯᱟᱲᱦᱟᱜ ᱫᱚ ᱯᱟᱲᱦᱟᱜ ᱜᱮᱭᱟᱵᱤᱱ ᱥᱮ ᱵᱟᱝ? ᱢᱟᱱᱮ ᱚᱱᱟ ᱠᱚᱫᱚ ᱯᱟᱨᱚᱢ ᱟᱠᱟᱜ ᱵᱤᱱ ᱾
ᱦᱮᱸ ᱚᱞᱚᱜ ᱯᱟᱲᱦᱟᱜ ᱫᱚ ᱱᱤᱛᱳᱜ ᱫᱚ